ᱦᱳᱭ ᱡᱚᱦᱟᱨ ᱜᱮ᱾
ᱦᱮᱸ ᱡᱚᱦᱟᱨ ᱜᱮ ᱪᱮᱫ ᱞᱮᱠᱟ ᱢᱮᱱᱟᱜ ᱯᱮᱭᱟ?
ᱦᱳᱭ ᱵᱮᱥ ᱫᱷᱟᱨᱟ ᱜᱮ ᱟᱯᱮ ᱜᱮ ᱪᱮᱫ ᱞᱮᱠᱟ?
ᱟᱞᱮ ᱦᱚᱸ ᱱᱟᱯᱟᱭ ᱜᱮ ᱢᱮᱱᱟᱜ ᱞᱮᱭᱟ᱾
ᱡᱚᱢ ᱵᱟᱲᱟ ᱠᱚ ᱫᱚ ᱦᱳᱭᱥᱟᱹᱛ ᱱᱟ?
ᱦᱮᱸ ᱡᱚᱢ ᱵᱟᱲᱟ ᱠᱚ ᱫᱚ ᱦᱩᱭ ᱠᱟᱱᱟ, ᱟᱯᱮᱭᱟᱜ ᱜᱮ?
ᱦᱳᱭ ᱟᱞᱮᱭᱟᱜ ᱦᱚᱸ ᱡᱚᱢ ᱵᱟᱲᱟ ᱦᱩᱭ ᱠᱟᱛᱮᱜ ᱡᱤᱨᱟᱹᱣ ᱵᱟᱲᱟ ᱦᱩᱭ ᱠᱟᱱᱟ᱾
ᱚᱸ
ᱟᱪᱪᱷᱟ ᱦᱟᱸᱜ ᱱᱤᱛᱳᱜ ᱫᱚ ᱦᱟᱸᱜ ᱨᱚᱯᱚᱲᱞᱟᱝ ᱯᱚᱨᱚᱵᱽ ᱯᱟᱹᱞᱤ ᱠᱚ ᱤᱫᱤ ᱠᱟᱛᱮᱫ ᱟᱵᱚᱣᱟᱜ ᱥᱟᱶᱛᱟ ᱨᱮᱱᱟᱜ᱾
ᱟᱪᱪᱷᱟ᱾
ᱚᱱᱠᱟᱱᱟᱜ ᱯᱚᱨᱚᱵᱽ ᱯᱟᱹᱞᱤ ᱤᱫᱤ ᱠᱟᱛᱮᱫ ᱟᱫᱚ ᱦᱟᱸᱜ ᱠᱟᱹᱴᱤᱡ ᱞᱟᱹᱭ ᱛᱟᱞᱟᱝ ᱢᱮ ᱪᱮᱫ ᱪᱤᱜᱠᱟ ᱱᱟᱜ ᱞᱟᱝ ᱠᱟᱛᱷᱟ ᱠᱟᱱᱟ ᱡᱮᱢᱚᱱ ᱡᱮᱢᱚᱱ ᱦᱩᱭᱱᱟ ᱵᱟᱦᱟ ᱯᱚᱨᱚᱵᱽ ᱥᱟᱶᱛᱮ ᱥᱚᱨᱦᱟᱭ, ᱫᱟᱸᱥᱟᱭ ᱟᱨ ᱱᱚᱝᱠᱟ ᱢᱟᱜ ᱢᱚᱬᱮ ᱠᱚ ᱟᱫᱚ ᱚᱱᱠᱟ ᱞᱮᱠᱟᱛᱮ ᱱᱤᱛᱳᱜ ᱫᱚᱞᱟᱝ ᱠᱟᱛᱷᱟᱜ-ᱟ᱾ ᱟᱨ ᱥᱚᱨᱦᱟᱭ ᱤᱫᱤ ᱠᱟᱛᱮᱫ ᱜᱮ ᱟᱨᱠᱤ᱾
ᱟᱪᱪᱷᱟ᱾
ᱩᱸ ᱟᱫᱚ ᱦᱟᱸᱜ ᱥᱚᱨᱦᱟᱭ ᱢᱟ ᱟᱵᱚ ᱥᱟᱶᱛᱟ ᱨᱮᱱᱟᱜ ᱢᱤᱫᱴᱟᱝ ᱧᱩᱢᱟᱱ ᱯᱚᱨᱚᱵᱽ ᱠᱟᱱᱟ ᱦᱮᱸ ᱥᱮ, ᱢᱟᱱᱟᱣ ᱜᱮᱭᱟᱵᱚᱱ ᱡᱟᱦᱟᱸ ᱫᱚ ᱦᱟᱹᱛᱤ ᱞᱮᱠᱟᱱ ᱥᱚᱦᱨᱟᱭ ᱧᱩᱛᱩᱢ ᱛᱮᱵᱚᱱ ᱵᱟᱲᱟᱭᱟ ᱦᱟᱛᱤ ᱞᱮᱠᱟᱱ ᱯᱚᱨᱚᱵᱽ, ᱟᱫᱚ ᱦᱟᱸᱜ ᱱᱚᱣᱟ ᱫᱚ ᱮᱸ ᱥᱟᱱᱛᱟᱲ ᱥᱚᱢᱟᱡᱽ ᱨᱮ ᱢᱤᱜᱴᱟᱝ ᱱᱚᱝᱠᱟᱱᱟᱜ ᱯᱚᱨᱚᱵᱽ ᱠᱟᱱᱟ ᱟᱫᱚ ᱠᱟᱹᱴᱤᱡ ᱦᱟᱸᱜ ᱠᱟᱹᱴᱤᱡ ᱟᱢᱜᱮ ᱞᱟᱹᱭ ᱛᱟᱞᱟᱝ ᱢᱮ ᱟᱫᱚ ᱪᱤᱠᱟ ᱵᱚᱱ ᱢᱟᱱᱟ ᱛᱟᱦᱮᱱᱟ? ᱟᱨ ᱛᱤᱱᱟᱹᱜ ᱫᱤᱱ ᱵᱩᱱ ᱢᱟᱱᱟᱣ ᱛᱟᱦᱮᱸᱱᱟ ᱟᱨ ᱚᱱᱟ ᱢᱟᱦᱟ ᱨᱮᱱᱟᱜ ᱧᱩᱛᱩᱢ ᱠᱚ ᱪᱮᱜᱠᱟ ᱟᱨ ᱚᱱᱟ ᱢᱟᱦᱟ ᱨᱮ ᱪᱮᱜ ᱠᱩᱵᱚᱱ ᱯᱟᱞᱟᱣ ᱟᱨᱠᱤ, ᱪᱮᱜ ᱠᱩᱵᱚᱱ ᱠᱚᱨᱟᱣ ᱜᱮᱭᱟ, ᱦᱩᱸ
ᱩᱸ ᱟᱵᱚ ᱫᱚᱵᱚᱱ ᱞᱟᱹᱭᱟ ᱡᱮ ᱥᱚᱨᱦᱟᱭ, ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱢᱤᱜ ᱠᱟᱛᱷᱟ ᱛᱮ ᱞᱟᱹᱭ ᱜᱟᱱᱚᱜ-ᱟ ᱱᱚᱣᱟ ᱫᱚ ᱟᱨ ᱱᱚᱣᱟ ᱟᱨ ᱱᱚᱣᱟ ᱯᱚᱨᱚᱵᱽ ᱫᱚ ᱟᱵᱚ ᱱᱩᱝᱠᱩ ᱡᱤᱵᱽ ᱡᱤᱭᱟᱹᱞᱤ ᱠᱚ ᱤᱫᱤ ᱠᱟᱛᱮ ᱛᱮᱜᱮ ᱱᱚᱣᱟ ᱯᱟᱨᱚᱵᱽ ᱫᱚᱵᱚᱱ ᱢᱟᱱᱟᱣ ᱜᱮᱭᱟ ᱟᱨ ᱱᱚᱣᱟ ᱫᱚ ᱡᱮ ᱢᱚᱲᱮ ᱢᱟᱦᱟ ᱫᱤᱱ ᱫᱷᱩᱨᱭᱟᱹ ᱦᱩᱭᱩᱜ ᱜᱮᱭᱟ ᱢᱚᱬᱮ ᱢᱟᱦᱟ ᱫᱷᱚᱨᱭᱮ ᱟᱨᱠᱤ ᱱᱚᱣᱟ ᱯᱚᱨᱚᱵᱽ ᱫᱚ ᱦᱩᱭᱩᱜ ᱜᱮᱭᱟ, ᱟᱨ ᱱᱚᱣᱟ ᱯᱚᱨᱚᱵᱽ ᱫᱚ ᱟᱸ ᱡᱟᱦᱟᱸ ᱫᱚ ᱧᱮᱞᱚᱜᱼᱟ ᱡᱮ ᱡᱟᱦᱟᱸ ᱫᱚ ᱨᱟᱥᱤ ᱟᱛᱳ ᱛᱚ ᱚᱱᱟ ᱠᱚᱨᱮ ᱫᱚ ᱟᱹᱰᱤᱜᱮ ᱟᱹᱰᱤᱜᱮ ᱡᱟᱹᱥ ᱛᱤ ᱠᱟᱭ ᱛᱮᱜᱮ ᱡᱟᱠ ᱡᱚᱢᱚᱠ ᱦᱩᱭᱩᱜ ᱜᱮᱭᱟ ᱟᱨ ᱦᱩᱰᱤᱧ ᱦᱩᱰᱤᱧ ᱟᱛᱳ ᱠᱚᱨᱮ ᱫᱚ ᱩᱱᱟᱹ ᱩᱱᱟᱹᱜ ᱫᱚ ᱵᱟᱝ ᱦᱩᱭᱩᱜᱼᱟ ᱛᱚᱵᱮ ᱦᱩᱸ ᱟᱫᱚᱢ ᱟᱫᱚᱢ ᱟᱛᱳ ᱨᱮᱫᱚ ᱦᱩᱭᱩᱜ ᱜᱮᱭᱟ ᱟᱨ ᱟᱨ ᱟᱨ ᱡᱩᱫᱤ ᱵᱮᱱ ᱞᱟᱹᱭᱟ ᱡᱮ ᱢᱟᱦᱟ ᱢᱟᱱᱮ ᱚ ᱠᱟ ᱚᱠᱟ ᱪᱮᱫ ᱠᱚ ᱫᱤᱱ ᱵᱚᱱ ᱢᱮᱱᱟ ᱛᱚ ᱯᱳᱭᱞᱳ ᱫᱤᱱ ᱦᱤᱞᱳᱜ ᱫᱚᱠᱚ ᱞᱮᱭᱟ ᱡᱮ ᱩᱢ ᱢᱟᱦᱟ ᱾ ᱤᱱᱟᱹ ᱯᱚᱨᱮᱨ ᱫᱤᱱ ᱫᱚ ᱫᱟᱠᱟ ᱟᱨᱠᱤ ᱡᱤᱞ ᱫᱟᱠᱟ ᱾
ᱩᱸ ᱾
ᱛᱟ ᱯᱚᱨᱮᱨ ᱫᱤᱱ ᱫᱚᱠᱚ ᱠᱷᱩᱱᱴᱟᱹᱭᱟ ᱟᱨ ᱛᱟᱯᱚᱨᱮᱨ ᱫᱤᱱ ᱫᱚ ᱵᱟᱥᱠᱮ ᱵᱟᱥᱠᱮ ᱢᱟᱦᱟ ᱾
ᱟᱱᱼᱚᱰᱤᱵᱮᱞ
ᱛᱚ ᱦᱚᱸᱜᱼᱚᱝᱠᱟ ᱟᱨᱠᱤ
ᱟᱱᱼᱚᱰᱤᱵᱮᱞ
ᱚᱝᱠᱟ ᱟᱨᱠᱤ ᱢᱟᱦᱟ ᱛᱟᱞᱟᱛᱮ ᱟᱸ ᱱᱚᱣᱟ ᱥᱚᱨᱦᱟᱭ ᱯᱚᱨᱚᱵᱽ ᱫᱚ ᱯᱟᱨᱚᱢᱚᱜᱼᱟ ᱾ ᱛᱚ ᱟᱰᱤ ᱨᱟᱹᱥᱠᱟᱹ ᱛᱮᱜᱮ ᱯᱟᱨᱚᱢ ᱦᱩᱭᱩᱜ ᱜᱮᱭᱟ ᱛᱚ ᱛᱤᱨᱮ ᱯᱟᱨᱚᱢ ᱪᱟᱞᱟᱜ ᱟ ᱵᱟᱢ ᱵᱩᱡᱷᱟᱹᱣ ᱫᱟᱲᱮᱜᱼᱟ! ᱟᱨ ᱯᱮᱲᱟ ᱯᱟᱹᱲᱦᱟᱹ ᱠᱚᱦᱚᱸ ᱠᱚ ᱠᱚ ᱱᱮᱣᱛᱟ ᱠᱚᱜᱮᱭᱟ ᱠᱚ ᱾
ᱟᱸ ᱥᱟᱹᱨᱤᱜᱮ ᱱᱚᱣᱟ ᱫᱚ ᱟᱰᱤ ᱧᱩᱢᱟᱱᱟᱜ ᱠᱟᱱ ᱜᱮᱭᱟ ᱟᱹᱰᱤ ᱫᱟᱢᱟᱱᱟᱜ ᱠᱟᱛᱷᱟ ᱜᱮᱵᱤᱱ ᱞᱟᱹᱭ ᱠᱮᱜᱼᱟ ᱾ ᱦᱮᱸ ᱛᱤᱨᱮ ᱯᱟᱨᱚᱢᱚᱜᱼᱟ ᱵᱟᱝ ᱵᱩᱡᱷᱟᱹᱜᱼᱟ ᱢᱚᱬᱮ ᱥᱤᱧ ᱢᱚᱬᱮ ᱧᱤᱸᱫᱟᱹ ᱟᱨᱠᱤ ᱾ ᱨᱟᱹᱥᱠᱟᱹ ᱛᱟᱞᱟᱛᱮ ᱟᱨᱠᱤ ᱛᱟᱜ ᱜᱚᱜ ᱮᱱ ᱜᱮ ᱦᱟᱸᱜ ᱦᱮᱸ ᱾ ᱟᱫᱚ ᱵᱟᱝ ᱵᱩᱡᱷᱟᱹᱜᱼᱟ ᱟᱨᱮ ᱚᱱᱠᱟ ᱞᱮᱠᱟᱛᱮ ᱦᱟᱸᱜ ᱞᱟᱹᱭ ᱞᱮᱠᱷᱟᱱ ᱥᱚᱨᱦᱟᱭ ᱫᱚ ᱦᱟᱜ ᱟᱸ ᱞᱟᱦᱟ ᱠᱷᱚᱱ ᱡᱟᱦᱟᱸ ᱫᱤᱱ ᱠᱚᱨᱟ ᱛᱟᱦᱮᱱ ᱜᱮᱭᱟ ᱟᱵᱚᱣᱟᱜ ᱫᱤᱱ ᱫᱚ ᱛᱤᱱᱟᱹᱱᱟᱹᱜ ᱫᱤᱱ ᱨᱮᱵᱚᱱ ᱥᱚᱨᱦᱟᱭᱚᱜ ᱠᱟᱱᱟ ᱾ ᱟᱫᱚ ᱦᱟᱸᱜ ᱥᱚᱨᱦᱟᱭ ᱮᱛᱚᱦᱚᱵ ᱞᱟᱦᱟ ᱠᱷᱚᱱ ᱜᱮ ᱦᱟᱸᱜ ᱧᱮᱞᱚᱜᱼᱟ ᱟ ᱡᱟᱦᱟᱸ ᱛᱤᱱᱟᱹᱜ ᱦᱮᱱᱟᱜ ᱠᱚᱣᱟ ᱫᱟᱹᱭ ᱛᱟᱠᱚ ᱫᱤᱫ ᱛᱟᱠᱚ, ᱵᱤᱴᱤ ᱛᱟᱠᱚ, ᱥᱟᱨᱟ ᱜᱚᱜᱚ ᱛᱟᱠᱚ ᱟᱨ ᱟᱨ ᱴᱷᱤᱠ ᱦᱟᱜ ᱢᱟᱱᱮ ᱵᱷᱤᱛ ᱠᱚ ᱠᱚ ᱡᱮᱨᱮᱲ ᱯᱚ ᱛᱟᱣᱟ ᱟᱨᱠᱤ ᱟᱸ ᱱᱟᱣᱟ ᱢᱟᱱᱮ ᱟᱨ ᱪᱤᱠᱟ ᱢᱟᱱᱮ ᱪᱷᱚᱵᱤ ᱠᱚᱠᱚ ᱟᱠᱟᱣ ᱠᱚᱣᱟ ᱟᱨᱠᱤ ᱵᱷᱤᱛ ᱨᱮ ᱟᱨ ᱚᱱ ᱠᱟ ᱞᱮᱠᱟᱛᱮ ᱮᱸ ᱞᱟᱦᱟ ᱠᱷᱚᱱᱜᱮ ᱦᱟᱸᱜ ᱱᱮᱣᱛᱟ ᱠᱚ ᱱᱮᱣᱛᱟ ᱠᱚᱣᱟᱵᱚᱱ ᱡᱟᱦᱟᱸ ᱛᱤᱱ ᱫᱤᱫᱤ ᱛᱮᱭᱟᱝ ᱛᱟᱠᱚ ᱾ ᱠᱩᱢᱟᱹᱝ ᱦᱟᱛᱚᱢ ᱛᱟᱠᱚ ᱟᱨ ᱚᱱᱟᱠᱚ ᱦᱩᱭ ᱵᱟ ᱛᱮᱦᱮᱧ ᱧᱮᱞ ᱢᱮ ᱦᱟᱜ ᱡᱮ ᱦᱤᱞᱳᱜ ᱦᱟᱸᱜ ᱩᱢ ᱩᱢᱩᱜ ᱠᱟᱱᱟ ᱵᱚᱱ ᱟᱨᱠᱤ ᱩᱢ ᱦᱤᱞᱳᱜ ᱫᱚ ᱦᱟᱸᱜ ᱟ ᱜᱚᱰᱽ ᱨᱮᱵᱚᱱ ᱯᱩᱡᱟᱹᱭᱟ ᱥᱚᱨᱦᱟᱭ ᱨᱮᱫᱚ ᱾ ᱟᱫᱚ ᱦᱟᱸᱜ ᱚᱸᱰᱮ ᱫᱚ ᱥᱤᱢ ᱵᱚᱱ ᱵᱚᱸᱜᱟ ᱠᱚᱣᱟ, ᱟᱫᱚ ᱱᱚᱣᱟ ᱚᱠᱛᱚ ᱫᱚ ᱦᱟᱸᱜ ᱟᱸ ᱪᱟᱞᱟᱜ ᱜᱮᱭᱟ ᱠᱚ ᱟᱛᱩ ᱨᱮᱱ ᱟᱸ ᱵᱟᱵᱟ ᱛᱟᱠᱚ ᱢᱟᱱᱮ ᱠᱚᱲᱟ ᱦᱚᱯᱚᱱ ᱜᱮ ᱠᱩᱲᱤ ᱦᱚᱯᱚᱱ ᱫᱚ ᱵᱟᱠᱚ ᱪᱟᱞᱟᱜᱼᱟ ᱜᱚᱴ ᱨᱮᱫᱚ ᱥᱚᱨᱦᱟᱭ ᱨᱮ ᱟᱨ ᱱᱚᱣᱟ ᱜᱚᱴ ᱱᱟᱜ ᱠᱟᱢᱤ ᱠᱩ ᱥᱟᱹᱛ ᱠᱟᱛᱮᱫ ᱩᱱ ᱚᱠᱛᱚ ᱫᱚ ᱮ ᱜᱚᱰ ᱨᱮᱱᱟᱜ ᱡᱟᱦᱟᱸ ᱵᱚᱸᱜᱟ ᱥᱩᱲᱟᱹ ᱵᱚᱱ ᱡᱚᱢᱟ ᱤᱱᱟᱹ ᱥᱟᱶᱛᱮ ᱟᱭᱩᱵ ᱵᱤ ᱚᱠᱛᱚ ᱫᱚ ᱦᱟᱸᱜ ᱡᱟᱦᱟᱸᱭ ᱨᱮᱱ ᱟᱛᱩ ᱨᱮᱱ ᱰᱟᱹᱝᱨᱤ ᱠᱚ ᱢᱮᱱᱟᱜ ᱠᱩᱣᱟ ᱦᱮᱸ ᱟᱫᱚ ᱩᱱ ᱚᱠᱛᱚ ᱦᱚᱨ ᱨᱮ ᱡᱟᱦᱟᱱᱟᱜ ᱠᱚ ᱫᱚᱦᱚ ᱠᱟᱜᱼᱟ ᱮᱠᱪᱩᱭᱞᱤ ᱚᱱᱟ ᱫᱚ ᱦᱟᱸᱜ ᱡᱟᱦᱟᱱᱟᱜ ᱫᱚ ᱞᱟᱹᱭ ᱞᱮᱠᱷᱟᱱ ᱟ ᱵᱤᱞᱤ ᱠᱚᱠᱚ ᱫᱚᱦᱚ ᱠᱟᱜᱼᱟ ᱟᱨᱠᱤ ᱟᱫᱚ ᱡᱟᱦᱟᱸᱭ ᱰᱟᱹᱝᱨᱤ ᱜᱤᱭ ᱞᱮᱵᱮᱫᱟᱭ ᱥᱮ ᱱᱚᱝᱠᱟᱛᱮ ᱛᱟᱵᱚᱜ ᱟᱭ ᱟᱨᱠᱤ, ᱚᱱᱟ ᱥᱩᱨ ᱥᱩᱨ ᱛᱮ ᱟᱫᱚ ᱱᱟᱥᱮᱱᱟᱜ ᱡᱩᱫᱤ ᱡᱚᱥ ᱮᱢᱟᱱ ᱠᱮᱫᱟᱭ ᱡᱤ ᱠᱮᱫᱟᱭ ᱟᱫᱚ ᱦᱟᱸᱜ ᱢᱮᱱᱟ ᱠᱩ ᱩᱱᱤᱴᱟᱜ ᱜᱮ ᱦᱟᱸᱜ ᱥᱚᱨᱦᱟᱭ ᱛᱮᱭ ᱟᱜᱩ ᱠᱮᱫᱟᱭ ᱟᱨᱠᱤ ᱾ ᱟᱫᱚ ᱱᱚᱝᱠᱟ ᱞᱮᱠᱟ ᱛᱮ ᱟᱸ ᱞᱟᱹᱭᱚᱜ ᱞᱟᱹᱭᱟ ᱠᱚ ᱡᱮ ᱩᱱᱤ ᱜᱮ ᱦᱟᱸᱜ ᱩᱱᱤᱴᱟᱜ ᱰᱟᱝᱨᱤ ᱜᱮ ᱥᱚᱨᱦᱟᱭ ᱫᱚᱭ ᱟᱹᱜᱩ ᱠᱮᱫᱟᱭ ᱾ ᱟᱨ ᱡᱟᱦᱟᱸᱭ ᱰᱟᱹᱝᱨᱤ ᱞᱮᱵᱮᱫᱟᱭ ᱟᱫᱚ ᱩᱱᱤ ᱨᱮᱱ ᱡᱟᱦᱟᱸᱭ ᱢᱟᱹᱤᱠ ᱠᱟᱱᱟᱭ ᱩᱱᱤ ᱫᱚ ᱦᱟᱸᱜ ᱴᱩᱠᱩᱡ ᱦᱟᱺᱰᱤ ᱞᱟᱜᱟᱣ ᱮᱭᱟ ᱟᱨᱠᱤ। ᱢᱤᱫ ᱴᱩᱠᱩᱡ ᱦᱟᱺᱰᱤ ᱟᱫᱚ ᱱᱚᱝᱠᱟ ᱞᱮᱠᱟ ᱛᱮ ᱡᱮᱢᱚᱱ ᱵᱩᱱ ᱞᱟᱹᱭ ᱡᱮᱢᱚᱱ ᱵᱮᱱ ᱞᱟᱹᱭ ᱠᱮᱜᱼᱟ ᱟᱵᱮᱱ ᱡᱮ ᱥᱚᱨᱦᱟᱭ ᱫᱚ ᱟᱵᱩ ᱡᱟᱦᱟᱸ ᱫᱚ ᱡᱤᱵ ᱡᱤᱭᱟᱹᱞᱤ ᱜᱮ ᱡᱟᱦᱟᱸᱭ ᱜᱚᱴᱟ ᱥᱮᱨᱢᱟ ᱵᱚᱪᱷᱚᱨ ᱡᱟᱦᱟᱸᱭ ᱟᱵᱚ ᱟ ᱡᱟᱦᱟᱸᱭ ᱜᱚᱲᱚ ᱟᱠᱟᱫ ᱵᱚᱱᱟ ᱠᱚ ᱟᱨᱠᱤ ᱪᱟᱥ ᱠᱟᱹᱢᱤ ᱤᱭᱟᱹ ᱨᱮ ᱠᱷᱮᱛ ᱨᱮ ᱟᱨᱠᱤ। ᱟᱸᱻ ᱩᱱᱠᱩ ᱜᱮᱵᱩᱱ ᱵᱚᱸᱜᱟ ᱟᱠᱩ ᱠᱟᱱᱟ ᱥᱮ ᱩᱱᱠᱩ ᱟᱛᱮ ᱜᱮᱵᱩᱱ ᱟᱵᱩ ᱫᱚᱵᱩᱱ ᱢᱟᱱᱟᱣ ᱮᱫᱟ ᱚᱱᱟ ᱫᱚ ᱥᱟᱹᱨᱤ ᱜᱮ ᱦᱮᱸ ᱟᱫᱚ ᱦᱟᱸᱜ ᱩᱱᱠᱩ ᱫᱚᱵᱚᱱ ᱢᱟᱱᱟᱣ ᱠᱚ ᱜᱮᱭᱟ ᱟᱫᱚ ᱚᱱᱠᱟ ᱞᱮᱠᱟᱛᱮ ᱩᱱ ᱦᱤᱞᱳᱜ ᱫᱚ ᱦᱟᱸᱜ ᱟᱹᱭᱩᱵ ᱵᱤᱨ ᱟᱸ ᱢᱟᱺᱡᱷᱤ ᱞᱟᱹᱭᱟᱭ ᱟᱨᱠᱤ ᱚᱸᱰᱮ ᱦᱟᱸᱜ ᱜᱚᱴ ᱨᱮᱜᱮ ᱠᱚ ᱞᱟᱹᱭ ᱜᱮᱭᱟ ᱟᱨ ᱥᱚᱨᱦᱟᱭ ᱫᱚ ᱟ ᱢᱤᱫᱴᱟᱝ ᱨᱟᱹᱥᱠᱟᱹ ᱨᱮᱱᱟᱜ ᱯᱚᱨᱚᱵᱽ ᱠᱟᱱᱟ ᱟᱨᱠᱤ ᱢᱚᱬᱮ ᱥᱤᱧ ᱢᱚᱬᱮ ᱧᱤᱫᱟᱹ। ᱟᱫᱚ ᱱᱚᱣᱟ ᱨᱮᱫᱚ ᱡᱟᱦᱱᱟᱜ ᱵᱷᱩᱞ ᱮᱢᱟᱱ ᱨᱮ ᱦᱚᱸ ᱵᱩᱱ ᱟᱫᱚ ᱤᱠᱟᱹ ᱢᱟᱱᱮ ᱠᱚᱨᱟᱣ ᱜᱟᱱᱚᱜᱼᱟ ᱟᱨᱠᱤ ᱥᱚᱨᱦᱟᱭ ᱞᱮᱠᱟᱱ ᱫᱤᱱ ᱫᱚ ᱟᱫᱚ ᱚᱱᱠᱟ ᱞᱮᱠᱟᱛ ᱛᱮ ᱟᱭᱵ ᱵᱤᱨ ᱵᱩᱱ ᱨᱩᱣᱟᱹᱲ ᱮᱱ ᱜᱮ ᱥᱮ ᱟᱭᱵ ᱵᱤᱨ ᱨᱩᱣᱟᱹᱲ ᱦᱩᱭᱮᱱ ᱜᱮᱭᱟ ᱚᱸᱰᱮ ᱠᱷᱚᱱ ᱫᱚ ᱫᱚᱥᱟᱨ ᱫᱤᱱ ᱫᱚ ᱦᱩᱭᱩᱜ ᱠᱟᱱᱟ ᱡᱮᱢᱚᱱ ᱵᱮᱱ ᱞᱟᱹᱭ ᱠᱮᱭᱟ ᱡᱮ, ᱮᱸ ᱵᱚᱸᱜᱟᱭ ᱦᱩᱭᱩᱜ ᱛᱟᱦᱮᱱᱟ ᱟᱨᱠᱤ ᱚᱲᱟᱜ ᱨᱮᱱ ᱡᱟᱦᱟᱸᱭ ᱫᱚ ᱦᱟᱯᱲᱟᱢ ᱠᱚ ᱢᱮᱱᱟᱜ ᱠᱚᱣᱟ ᱟᱨ ᱡᱟᱦᱟᱸᱭ ᱠᱚ ᱜᱩᱨ ᱟᱠᱟᱱ ᱟᱨᱠᱤ ᱩᱱᱠᱩ ᱤᱫᱤ ᱠᱟᱛᱮᱫ ᱵᱚᱱ ᱵᱚᱸᱜᱟ ᱟᱠᱩᱣᱟ ᱩᱱᱠᱩ ᱦᱟᱺᱰᱤ ᱠᱚᱵᱚᱱ ᱪᱚᱴᱟᱨ ᱟᱠᱚᱣᱟ ᱡᱮ ᱱᱟᱯᱟᱭ ᱛᱮ ᱛᱟᱦᱮᱱ ᱞᱟᱹᱜᱤᱫ ᱛᱮ ᱚᱲᱟᱜ ᱨᱮ। ᱥᱟᱱᱟᱢ ᱠᱚ ᱟᱸᱻ ᱤᱱᱟᱹ ᱥᱟᱶᱛᱮ ᱦᱟᱸᱜ ᱩᱱ ᱦᱤᱞᱳᱜ ᱫᱚ ᱦᱟᱸᱜ ᱡᱤᱞ ᱫᱟᱠᱟ ᱵᱚᱱ ᱡᱚᱢ ᱜᱮᱭᱟ ᱟᱨᱠᱤ ᱮᱸ ᱚᱲᱟᱜ ᱨᱮᱱᱟᱜ ᱟᱸᱻ ᱥᱟᱶᱛᱮ ᱟᱭᱩᱵ ᱵᱤᱨ ᱚᱠᱛᱚ ᱧᱮᱞᱚᱜ ᱜᱮᱭᱟ ᱟᱫᱚᱢ ᱡᱟᱭᱜᱟ ᱠᱚᱨᱮ ᱮᱸ ᱱᱚᱝᱠᱟ ᱜᱟᱹᱭ ᱠᱚ ᱪᱟᱨᱦᱟᱣ ᱠᱚᱣᱟ, ᱜᱟᱹᱭ ᱠᱚ ᱪᱟᱨᱦᱟᱣ ᱠᱚᱣᱟ ᱟᱨᱠᱤ ᱚᱲᱟᱜ ᱚᱲᱟᱜ ᱠᱚ ᱪᱟᱞᱟᱜ ᱜᱤᱭᱟ ᱟᱨᱠᱤ ᱟᱨ ᱥᱤᱨᱮᱧ ᱟᱠᱚ ᱛᱟᱨᱯᱚᱨ ᱨᱩ ᱟᱛᱮᱫ ᱜᱟᱹᱭ ᱥᱩᱨ ᱨᱮ ᱟᱨᱠᱤ ᱰᱟᱝᱨᱟ ᱥᱩᱨ ᱨᱮ, ᱟᱨ ᱥᱤᱨᱤᱧ ᱠᱟᱛᱮᱫ ᱠᱚ ᱜᱟᱹᱭ ᱠᱚ ᱪᱟᱨᱦᱟᱣ ᱠᱩᱣᱟ ᱟᱨᱠᱤ। ᱟᱨ ᱫᱚᱥᱟᱨ ᱫᱤᱱ ᱫᱚ ᱦᱩᱭᱩᱜ ᱠᱟᱱᱟ ᱠᱷᱩᱱᱴᱟᱹᱣ ᱢᱟᱦᱟᱸ ᱡᱟᱦᱟᱸ ᱫᱚ ᱦᱟᱸᱜ ᱥᱟᱹᱨᱫᱤ ᱩᱱ ᱦᱤᱞᱳᱜ ᱫᱚ ᱩᱱ ᱦᱩᱞᱳᱜ ᱫᱚ ᱟ ᱡᱟᱦᱟᱸᱭ ᱱᱮᱣᱛᱟ ᱟᱠᱟᱫ ᱠᱩᱣᱟᱵᱚᱱ ᱫᱤᱫᱤ ᱛᱮᱭᱟᱝ ᱛᱟᱠᱚ ᱠᱩᱢᱩᱝ ᱦᱟᱛᱚᱢ ᱛᱟᱠᱚ ᱠᱚ ᱦᱤᱡᱩᱜᱼᱟ ᱟᱨᱠᱤ ᱱᱮᱣᱛᱟ ᱵᱟᱲᱛᱤ ᱟᱨᱠᱤ ᱩᱱ ᱦᱤᱞᱟᱹᱜ ᱫᱚ ᱦᱟᱸᱜ ᱡᱚᱢ ᱧᱩ ᱢᱟᱸ ᱦᱩᱭᱩᱜ ᱜᱮᱭᱟ ᱟᱫᱚ ᱚᱠᱟ ᱚᱠᱟ ᱡᱟᱭᱜᱟ ᱨᱮ ᱫᱚ ᱧᱮᱞᱚᱜ ᱛᱮᱱᱟᱜ ᱰᱟᱹᱝᱨᱤ ᱥᱮ ᱜᱟᱰᱟ ᱮᱢᱟᱱ ᱠᱚᱠᱚ ᱱᱩᱠᱩ ᱠᱚ ᱪᱟᱨᱦᱟᱣ ᱠᱚᱣᱟ ᱟᱨᱠᱤ ᱟ ᱠᱷᱩᱱᱴᱟᱹᱣ ᱠᱚᱣᱟ ᱠᱚ ᱟᱨᱠᱤ ᱦᱟᱸᱜ ᱞᱟᱹᱭ ᱜᱟᱱᱚᱜᱼᱟ ᱟᱫᱚ ᱟᱜᱩ ᱠᱩᱣᱟ ᱠᱚ ᱥᱩᱱᱩᱢ ᱠᱚ ᱚᱡᱚᱜ ᱟᱠᱩᱣᱟ ᱟᱨᱠᱤ ᱱᱚᱝᱠᱟ ᱠᱟᱛᱮ ᱠᱚ ᱠᱷᱩᱱᱴᱟᱹᱣ ᱠᱚᱣᱟ ᱟᱫᱚ ᱦᱟᱸᱜ ᱟᱹᱰᱤ ᱠᱚ ᱨᱟᱹᱥᱠᱟᱹᱭᱟ ᱟᱹᱰᱤ ᱠᱚ ᱮᱱᱮᱡᱼᱟ ᱪᱮᱛᱟᱱ ᱠᱚ ᱞᱟ ᱛᱟᱨ ᱠᱚᱞᱦᱤ ᱟᱨᱠᱤ ᱥᱚᱨᱦᱟᱭ ᱨᱮ ᱛᱟᱨᱯᱚᱨ ᱫᱚᱥᱟᱨ ᱦᱤᱞᱳᱜ ᱢᱟ ᱡᱟᱞᱮ ᱢᱟᱦᱟ ᱠᱟᱱ ᱡᱟᱞᱮ ᱢᱟᱦᱟ ᱦᱤᱞᱳᱜ ᱠᱚ ᱦᱚᱸ ᱮᱱᱮᱡ ᱜᱮᱭᱟ ᱟᱫᱚ ᱦᱟᱸᱜ ᱯᱩᱱ ᱫᱤᱱ ᱦᱩᱭ ᱱᱟ ᱛᱚ ᱟᱨ ᱢᱤᱫ ᱫᱤᱱ ᱫᱚ ᱢᱩᱪᱟᱹ ᱢᱩᱪᱟᱹᱫ ᱫᱤᱱ ᱟᱨᱠᱤ ᱡᱟᱡᱽᱞᱤ ᱢᱟᱦᱟᱸ, ᱱᱚᱝᱠᱟ ᱠᱟᱛᱮᱜ ᱠᱚ ᱢᱟᱱᱟᱣᱮᱫᱼᱟ ᱥᱚᱨᱦᱟᱭ ᱫᱚ।
ᱦᱳᱭ
ᱟᱫᱚ ᱟᱯᱮ ᱟᱹᱵᱤᱱ ᱜᱮ ᱦᱟᱸᱜ ᱪᱮᱠᱟ ᱮᱱᱮᱡ ᱠᱚᱵᱮᱱ ᱵᱟᱲᱟᱭ ᱜᱮᱭᱟ ᱥᱮ ᱵᱟᱝ ᱛᱟᱯ ᱠᱚ ᱥᱤᱨᱤᱧ ᱠᱚ ᱥᱚᱨᱦᱟᱭ ᱨᱮᱱᱟᱜ?
ᱦᱮᱸ ᱮᱱᱮᱡ ᱫᱚᱞᱤᱧ ᱵᱟᱲᱟᱭ ᱜᱮᱭᱟ ᱟᱨ ᱥᱮᱨᱮᱧ ᱠᱚᱫᱚ ᱥᱮᱨᱮᱧ ᱠᱚᱫᱚ ᱚᱱᱟ ᱡᱚᱠᱷᱚᱱ ᱟᱠᱷᱲᱟ ᱨᱮᱞᱤᱧ ᱛᱟᱦᱮᱱᱟ ᱩᱱ ᱚᱠ ᱛᱚ ᱜᱤᱞᱤᱧ ᱜᱚᱲᱚ ᱟᱠᱚᱣᱟ ᱟᱨ ᱮᱢᱱᱤ ᱴᱟᱭᱤᱢ ᱫᱚᱞᱤᱧ ᱦᱤᱲᱤᱧᱟ ᱵᱟᱹᱞᱤᱧ ᱫᱤᱥᱟᱹᱭᱟ ᱾
ᱟᱪᱪᱷᱟ ᱟᱪᱪᱷᱟ ᱦᱳᱭ ᱜᱮᱛᱚ ᱦᱟᱸᱜ ᱚᱱᱠᱟ ᱫᱚ ᱦᱟᱸᱜ ᱦᱩᱭᱩᱜ ᱜᱮᱭᱟ ᱟᱨᱠᱤ ᱾ ᱟᱸ ᱟᱠᱷᱲᱟ ᱨᱮ ᱛᱟᱦᱮᱱ ᱠᱷᱟᱱ ᱫᱚ ᱦᱟᱸᱜ ᱢᱮᱫᱴᱟᱝ ᱩᱱᱠᱩ ᱛᱟᱲᱛᱮ ᱱᱟᱥᱮᱱᱟᱜ ᱥᱮᱨᱮᱧ ᱫᱚ ᱞᱟᱠ ᱛᱤ ᱠᱟᱱᱟ ᱢᱟᱱᱮ ᱦᱩᱭᱩᱜ ᱜᱮᱭᱟ ᱟᱨᱠᱤ ᱦᱮᱸ ᱥᱮ ᱵᱟᱝ ᱾
ᱦᱮᱸ ᱩᱱᱠᱩ ᱛᱟᱞᱛᱮ ᱛᱟᱦᱮᱸ ᱞᱮᱱ ᱠᱷᱟᱱ ᱫᱚ ᱫᱤᱥᱟᱹ ᱦᱚᱸ ᱫᱤᱥᱟᱹᱜᱼᱟ ᱥᱮᱨᱮᱧ ᱦᱚᱢ ᱥᱩᱨ ᱦᱚᱢ ᱵᱩᱡᱽ ᱫᱟᱜᱼᱟ ᱨᱟᱦᱟ ᱦᱚᱢ ᱵᱩᱡᱽ ᱫᱟᱲᱮᱜᱼᱟ ᱚᱠᱟ ᱞᱮᱠᱟ ᱠᱚ ᱨᱟᱦᱟᱭᱮᱫᱟ ᱾
ᱱᱚᱣᱟ ᱫᱚ ᱠᱟᱱ ᱜᱮᱭᱟ ᱮᱠᱫᱚᱢ ᱾
ᱮᱢᱱᱤ ᱛᱚ ᱵᱟᱢ ᱵᱩᱡᱷᱟᱹᱣ ᱫᱟᱲᱮᱜ
ᱦᱩᱸ ᱮᱸ ᱱᱚᱣᱟ ᱫᱚ ᱮᱠᱟᱞ ᱜᱮ ᱦᱟᱸᱜ ᱟᱫᱚ ᱱᱚᱝᱠᱟ ᱫᱚ ᱦᱟᱸᱜ ᱧᱮᱞᱚᱜ ᱜᱮᱭᱟ, ᱟᱫᱚ ᱦᱟᱸᱜ ᱱᱤᱝᱠᱟᱹ ᱞᱮᱠᱟ ᱛᱮ ᱦᱟᱸᱜ ᱟᱵᱳ ᱧᱮᱞ ᱠᱟᱱᱟ ᱡᱮ ᱚᱠᱚᱭ ᱠᱚᱫᱚ ᱯᱩᱥ ᱵᱚᱸᱜᱟ ᱵᱚᱱ ᱥᱚᱨᱦᱟᱭᱚᱜ ᱠᱟᱱᱟ ᱚᱠᱚᱭ ᱠᱚᱫᱚ‌ ᱦᱟᱸᱜ ᱥᱚᱨᱦᱟᱭ ᱵᱚᱸᱜᱟ ᱟᱵᱮᱱ ᱴᱷᱤᱡ ᱠᱚᱥᱪᱟᱱ ᱡᱮ ᱟᱫᱚ ᱠᱟᱹᱴᱤᱡ ᱞᱟᱹᱭ ᱵᱮᱱ ᱪᱮᱫᱟᱜ ᱱᱚᱝᱠᱟ ᱫᱚ ᱦᱟᱸᱜ ᱟᱨᱠᱤ, ᱚᱠᱟ ᱚᱠᱟ ᱡᱟᱭᱜᱟ ᱨᱮ ᱡᱩᱫᱟᱹ ᱡᱩᱫᱟᱹ ᱧᱮᱞᱚᱜ ᱠᱟᱱᱟ ᱾
ᱦᱮᱸ ᱤᱧ ᱫᱚᱼᱼ ᱞᱟᱹᱭ ᱞᱮᱜᱮᱞᱤᱧ ᱡᱮ ᱪᱮᱫᱟᱜ ᱚᱱᱠᱟ ᱫᱚ ᱚᱱᱟ ᱫᱚ ᱵᱟᱝᱞᱤᱧ ᱵᱟᱲᱟᱭᱟ ᱾ ᱛᱚᱵᱮ ᱟᱞᱮ ᱦᱚᱸ ᱞᱟᱹᱭ ᱜᱟᱱᱚᱜᱼᱟ ᱡᱮ ᱢᱤᱫ ᱥᱚᱢᱚᱭ ᱚᱝᱠᱟ ᱥᱟᱠᱨᱟᱛ ᱨᱮᱜᱮ ᱞᱮ ᱥᱚᱨᱦᱟᱭᱚᱜ ᱠᱟᱱ ᱛᱟᱦᱮᱱᱟ ᱾ ᱠᱤᱪᱷᱩ ᱥᱮᱲᱢᱟ ᱥᱮᱨᱢᱟ ᱦᱩᱭᱩᱜ ᱠᱟᱱᱟ ᱟᱨᱠᱤ ᱦᱚᱜᱼᱚᱭ ᱥᱚᱨᱦᱟᱭ ᱵᱚᱸᱜᱟ ᱞᱮ ᱥᱚᱨᱦᱟᱭᱚᱜ ᱠᱟᱱᱟ ᱛᱚ ᱟᱻᱢ ᱚᱡᱮ ᱫᱚ ᱱᱚᱣᱟ ᱜᱮᱠᱚ ᱞᱟᱹᱭ ᱪᱚᱣ ᱠᱟᱜᱼᱟ ᱟᱛᱩ ᱨᱮᱱ ᱦᱚᱲ ᱠᱚ ᱡᱮ ᱵᱟᱝᱢᱟ ᱱᱮᱛᱟᱨ ᱫᱚ ᱦᱚᱸᱜᱼᱚᱭ ᱦᱩᱲᱩ ᱠᱚᱛᱚ ᱱᱚᱜᱼᱚᱭ ᱚᱠᱛᱚ ᱨᱮᱫᱚ ᱵᱟᱵᱩᱱ ᱨᱚᱦᱚᱭᱫᱟ ᱛᱚ ᱚᱠᱛᱚ ᱨᱮ ᱵᱟᱝ ᱨᱚᱦᱚᱭ ᱠᱷᱟᱹᱛᱤᱨ ᱛᱮ ᱟᱹᱵᱩ ᱚᱠᱛᱚ ᱨᱮ ᱚᱱᱟ ᱦᱩᱲᱩ ᱤᱨ ᱦᱚᱸ ᱵᱟᱵᱚᱱ ᱤᱨ ᱫᱟᱲᱮᱭᱟᱜ ᱠᱟᱱᱟ ᱥᱮ ᱫᱟᱞ ᱛᱚᱞ ᱚᱠᱟᱴᱟᱜ ᱠᱟᱹᱢᱤ ᱦᱚᱸ ᱵᱟᱝ ᱥᱟᱢ ᱴᱟᱜ ᱠᱟᱱ ᱛᱟᱵᱚᱱᱟ ᱾
ᱛᱚ ᱤᱱᱟᱹ ᱠᱷᱟᱹᱛᱤᱨ ᱢᱤᱫ ᱥᱚᱢᱚᱭ ᱪᱤᱠᱟᱹᱭ ᱱᱟ ᱡᱮ ᱩᱸ ᱥᱚᱨᱦᱟᱭ ᱵᱚᱸᱜᱟ ᱟᱨᱠᱤ ᱥᱚᱨᱦᱟᱭ ᱵᱚᱸᱜᱟ ᱛᱚ ᱵᱩᱡᱽ ᱫᱟᱲᱮᱭᱟᱫᱟ ᱠᱚ ᱟᱛᱳ ᱦᱚᱲ ᱡᱮ ᱟᱵᱳ ᱡᱩᱫᱤ ᱱᱤᱛᱚᱜ ᱱᱚᱣᱟ ᱥᱚᱨᱦᱟᱭ ᱵᱚᱸᱜᱟ ᱵᱟᱵᱚᱱ ᱥᱚᱨᱦᱟᱭᱚᱜᱼᱟ ᱛᱟᱦᱞᱮ ᱠᱷᱟᱱ ᱫᱚ ᱡᱩᱫᱤ ᱥᱟᱠᱨᱟᱛ ᱥᱚᱢᱚᱭ ᱵᱚᱱ ᱥᱚᱨᱦᱟᱭᱚᱜᱼᱟ ᱛᱟᱦᱞᱮ ᱩᱱ ᱥᱩᱚᱢᱚᱭ ᱫᱚ ᱦᱩᱲᱩ ᱵᱚᱱ ᱵᱟᱜᱟᱣᱟ ᱥᱮᱵᱚᱱ ᱥᱚᱨᱦᱟᱭᱚᱜᱼᱟ ᱾ ᱛᱚ ᱚᱱᱟ ᱵᱩᱡᱽ ᱠᱟᱛᱮᱜ ᱩᱱᱟ ᱩᱱ ᱥᱮᱨᱢᱟ ᱜᱮ ᱯᱳᱭᱞᱳ ᱟᱨᱠᱤ ᱥᱚᱨᱦᱟᱭ ᱵᱚᱸᱜᱟ ᱠᱚ ᱥᱚᱨᱦᱟᱭᱱᱟ ᱾ ᱛᱚ ᱤᱱᱟᱹ ᱯᱚᱨᱮ ᱠᱷᱚᱱ ᱫᱚ ᱟᱞᱮ ᱟᱛᱳ ᱫᱚ ᱱᱮᱛᱟᱨ ᱫᱚ ᱥᱚᱨᱦᱟᱭ ᱵᱚᱸᱜᱟ ᱠᱚ ᱥᱚᱨᱦᱟᱭᱚᱜ ᱠᱟᱱᱟ ᱾ ᱢᱮᱱᱠᱷᱟᱱ ᱪᱮᱫᱟᱜ ᱠᱚ ᱥᱚᱨᱦᱟᱭᱚᱜ ᱠᱟᱱ ᱛᱟᱦᱮᱱᱟ ᱞᱟᱦᱟᱛᱮ ᱟᱨᱠᱤ ᱥᱟᱠᱨᱟᱛ ᱨᱮ ᱼᱼ ᱚᱱᱟᱫᱚ ᱴᱷᱤᱠ ᱵᱟᱹᱞᱤᱧ ᱞᱟᱹᱭ ᱫᱟᱲᱮᱜ ᱠᱟᱱᱟ ᱾
ᱟᱪᱪᱷᱟ ᱟᱪᱪᱷᱟ ᱟᱫᱚ ᱦᱟᱸᱜ ᱡᱟᱠ ᱜᱮ ᱜᱚᱝᱠᱮ ᱠᱚᱴᱷᱮᱱ ᱟᱸ ᱟᱸᱡᱚᱢ ᱠᱟᱛᱮᱜ ᱥᱮ ᱱᱚᱝᱠᱟᱱ ᱯᱩᱨᱩᱫᱷᱩᱞ ᱦᱚᱲ ᱠᱚᱴᱷᱮᱱ ᱟᱸᱡᱚᱢ ᱠᱟᱛᱮ ᱵᱟᱲᱟᱭ ᱠᱟᱱᱟ ᱾ ᱮᱸ ᱡᱮ ᱥᱚᱨᱦᱟᱭ ᱵᱚᱸᱜᱟ ᱫᱚ ᱦᱟᱸᱜ ᱟᱫᱚᱢ ᱦᱚᱲ ᱫᱚ ᱵᱟᱵᱚᱱ ᱥᱚᱨᱦᱟᱭᱚᱜ ᱠᱟᱱᱟ ᱾ ᱯᱩᱥ ᱵᱚᱸᱜᱟ ᱵᱚᱱ ᱥᱚᱨᱚᱦᱟᱭᱚᱜ ᱠᱟᱱᱟ ᱟᱫᱚ ᱦᱟᱸᱜ ᱢᱟᱲᱟᱝ ᱛᱮᱫᱚ ᱥᱚᱨᱦᱟᱭ ᱵᱚᱸᱜᱟ ᱜᱮᱵᱚᱱ ᱥᱚᱨᱦᱟᱭᱚᱜ ᱠᱟᱱ ᱛᱟᱦᱮᱱᱟ᱾ ᱟᱫᱚ ᱟᱵᱚ ᱡᱚᱠᱷᱚᱱ ᱟᱸ ᱤᱝᱨᱮᱡᱽ ᱵᱷᱟᱨᱚᱛ ᱫᱤᱥᱚᱢ ᱠᱚ ᱦᱮᱡ ᱞᱮᱱᱟ ᱟᱫᱚ ᱦᱟᱸᱜ ᱡᱟᱦᱟᱸ ᱠᱚ ᱥᱟᱥᱚᱱ ᱪᱟᱞᱟᱣ ᱞᱮᱜᱼᱟ ᱩᱱᱟᱹᱜ ᱫᱩᱥᱚ ᱵᱚᱪᱷᱚᱨ᱾ ᱚᱱᱟ ᱞᱮᱠᱟᱛᱮ ᱤᱝᱨᱮᱡᱽ ᱡᱟᱦᱟᱸ ᱛᱤᱱᱟᱹᱜ ᱵᱟᱠᱚ ᱥᱟᱥᱚᱱ ᱞᱮᱜ ᱵᱚᱱᱟ ᱚᱱᱟ ᱠᱷᱚᱱᱟᱜ ᱡᱟᱹᱥᱛᱤ ᱡᱟᱦᱟᱸ ᱫᱚ ᱢᱟᱦᱟᱸᱡᱚᱱ ᱠᱚᱠᱚ ᱛᱮᱦᱮᱸ ᱠᱟᱱᱟ ᱡᱚᱢᱤᱫᱟᱨ ᱢᱟᱦᱟᱸᱡᱚᱱ ᱠᱚ ᱾ ᱱᱩᱠᱩ ᱟᱵᱚ ᱛᱟᱞᱟᱨᱮ ᱵᱮᱥᱤ ᱥᱟᱥᱚᱱ ᱠᱚ ᱪᱟᱞᱟᱣ ᱞᱮᱼᱟ ᱚᱛᱛᱟᱪᱟᱨ ᱪᱟᱞᱟᱣ ᱞᱮᱼᱟ ᱛᱚ ᱚᱱᱠᱟ ᱞᱮᱠᱟᱛᱮ ᱡᱟᱦᱟᱸ ᱟᱸ ᱞᱟᱹᱲᱦᱟᱹᱭ ᱞᱮᱜᱼᱟ ᱠᱚ ᱟᱵᱚᱨᱮᱱ ᱵᱤᱨ ᱯᱟᱱᱴᱟ ᱠᱚ ᱟᱨᱠᱤᱼ ᱟᱨ ᱚᱱᱟ ᱥᱟᱞᱨᱮᱦᱟᱸ ᱡᱟᱦᱟᱸ ᱫᱚ ᱛᱤᱞ ᱞᱮᱠᱟ ᱵᱟᱵᱟ ᱥᱟᱶᱛᱮ ᱱᱩᱠᱩ ᱥᱤᱫᱩ ᱠᱟᱱᱩ ᱟᱢᱚᱞ ᱨᱮ ᱱᱚᱝᱠᱟ ᱧᱮᱞ ᱟᱠᱟᱱᱟ
ᱦᱮ᱾
ᱞᱟᱹᱭ ᱛᱟᱦᱮᱱᱟᱠᱚ ᱟᱨᱠᱤ ᱩᱱ ᱚᱠᱛᱚ ᱞᱟᱹᱲᱦᱟᱹᱭ ᱢᱟᱠᱚ ᱞᱟᱹᱲᱦᱟᱹᱭ ᱞᱮᱫ ᱜᱮ ᱥᱟᱶᱛᱮ ᱡᱟᱦᱟᱸ ᱛᱤᱱᱟᱹᱜ ᱠᱚ ᱞᱟᱹᱲᱦᱟᱹᱭ ᱞᱮᱫᱟ ᱟᱵᱚᱨᱮᱱ ᱥᱮᱞᱮᱫ ᱠᱚ ᱛᱟᱦᱮᱸ ᱠᱟᱱ ᱜᱮᱭᱟ ᱞᱟᱹᱲᱦᱟᱹᱭ ᱨᱮ, ᱦᱮᱸ ᱱᱚᱝᱠᱟ ᱞᱮᱠᱟᱛᱮ ᱜᱷᱟᱹᱞ ᱦᱚᱸᱠᱚ ᱜᱷᱟᱹᱞ ᱟᱠ ᱛᱟᱦᱮᱱᱟ ᱥᱟᱶᱛᱮ ᱠᱤᱪᱷᱩ ᱫᱚ ᱪᱷᱤᱱᱜᱟᱹᱣ ᱟᱠᱟᱱ ᱛᱟᱦᱮᱱᱟ ᱠᱚ ᱞᱟᱹᱲᱦᱟᱹᱭ ᱚᱠᱛᱚ ᱜᱚᱴᱟ ᱜᱮ ᱵᱤᱨ ᱯᱟᱠᱟᱲ
ᱦᱩᱸ᱾
ᱟᱫᱚ ᱦᱟᱸᱜ ᱠᱤᱪᱷᱩ ᱫᱚᱠᱚ ᱚᱠᱟᱭᱮᱱᱟᱠᱚ ᱜᱷᱟᱹᱞ ᱵᱟᱲᱟᱭᱮᱱᱟᱠᱚ ᱛᱚ ᱡᱟᱦᱟᱸ ᱠᱷᱟᱹᱛᱤᱨ ᱩᱱ ᱥᱮᱨᱢᱟ ᱫᱚ ᱦᱜ ᱪᱟᱥᱼᱵᱟᱥ ᱢᱟ ᱵᱟᱝ ᱦᱩᱭ ᱞᱮᱱ ᱚᱱᱠᱟ ᱵᱷᱟᱵ ᱛᱮ ᱫᱚ, ᱟᱹᱰᱤ ᱫᱮᱨᱤᱭᱮᱱᱟ ᱵᱤᱞᱚᱢᱱᱟ ᱟᱨᱠᱤ ᱡᱟᱦᱟᱸ ᱠᱷᱟᱹᱛᱤᱨ ᱛᱮ ᱪᱟᱥ ᱦᱚᱸ ᱨᱟᱠᱟᱵ ᱦᱩᱭᱩᱜᱼᱟ ᱚᱱᱟᱦ ᱴᱟᱭᱤᱢ ᱞᱟᱜᱟᱣᱱᱟ ᱛᱟᱦᱞᱮ ᱤᱱᱟ ᱠᱟᱱᱟ ᱥᱟᱶᱛᱮ ᱟᱵᱚ ᱫᱚ ᱥᱚᱨᱦᱟᱭᱚᱜᱼᱟ ᱵᱚᱱᱠᱚ ᱡᱟᱦᱟᱸᱭ ᱠᱚᱵᱚᱱ ᱱᱮᱮᱛᱛᱟ ᱠᱚᱜᱮᱭᱟ ᱥᱮ ᱫᱤᱫᱤ ᱛᱮᱭᱟᱝ ᱛᱟᱠᱚ ᱠᱩᱢᱟᱹᱝ ᱦᱟᱛᱚᱢ ᱛᱟᱠᱚ ᱛᱚ ᱟᱵᱚᱨᱮᱱ ᱜᱮᱢᱟ ᱠᱚ ᱦᱟᱱᱛᱮ ᱱᱟᱛᱮ ᱠᱟᱱ ᱪᱷᱤᱱᱜᱟᱹᱣ ᱟᱠᱟᱱ ᱠᱚ ᱟᱨᱠᱤ ᱞᱟᱹᱲᱦᱟᱹᱭ ᱨᱮ ᱚᱠᱚᱭ ᱠᱚᱫᱚ ᱠᱚ ᱜᱷᱟᱹᱞᱱᱟ ᱚᱠᱚᱭ ᱠᱚᱫᱚ ᱜᱚᱡ ᱜᱩᱨ ᱮᱱᱟ ᱠᱚ, ᱟᱫᱚ ᱩᱱᱠᱩ ᱫᱚ ᱵᱚᱛᱚᱨ ᱡᱟᱞᱟ ᱠᱤᱪᱷᱩ ᱦᱚᱵ ᱫᱟᱹᱲ ᱦᱚᱵᱚᱱ ᱫᱟᱹᱲ ᱠᱮᱫᱟ ᱚᱱᱟ ᱡᱟᱭᱜᱟ ᱠᱷᱚᱱᱟᱜ ᱟᱫᱚ ᱩᱱᱠᱩ ᱫᱚ ᱵᱟᱵᱚᱱ ᱵᱟᱲᱟᱭᱟ ᱦᱮᱸ ᱩᱱ ᱚᱠᱛᱚ ᱫᱚ ᱚᱠᱟᱭᱮᱱᱟ ᱠᱚ ᱚᱠᱟᱥᱮᱫ ᱠᱚ ᱪᱤᱠᱟᱹᱭᱮᱱᱟ ᱚᱠᱟᱥᱮᱫ ᱠᱚ ᱪᱩᱠᱩᱭᱮᱱᱟ? ᱦᱥᱟ ᱠᱚ ᱫᱟᱹᱲ ᱠᱮᱫᱟ ᱟᱨᱠᱤ, ᱟᱫᱚ ᱩᱱᱠᱩ ᱫᱚ ᱯᱟᱸᱡᱟ ᱞᱟᱜᱟᱣ ᱵᱚᱱᱟ ᱟᱨᱠᱤ ᱛᱚᱵᱮ ᱱᱤᱛᱚᱜ ᱵᱩᱱ ᱥᱚᱨᱦᱟᱭᱚᱜ ᱩᱱᱠᱩ ᱜᱮᱛ ᱵᱚᱱ ᱱᱮᱣᱛᱟ ᱠᱚᱣᱟ᱾ ᱟᱨᱠᱤ ᱡᱟᱦᱟᱸ ᱠᱷᱟᱹᱛᱤᱨ ᱩᱱᱠᱩ ᱯᱟᱸᱡᱟ ᱧᱟᱢ ᱥᱟᱶᱛᱮ ᱚᱱᱟ ᱪᱟᱥᱵᱟᱥ, ᱮᱢᱟᱱ ᱠᱚᱦᱚᱸ ᱱᱟᱥᱮᱱᱟᱜ ᱵᱤᱞᱚᱢ ᱮᱱᱟ ᱟᱨᱠᱤ ᱚᱱᱟ ᱠᱷᱟᱹᱛᱤᱨ ᱠᱚ ᱞᱟᱹᱭ ᱠᱼᱟ ᱡᱮ ᱱᱚᱣᱟ ᱯᱩᱥ ᱵᱚᱸᱜᱟ ᱵᱩᱱ ᱥᱚᱨᱦᱟᱭᱚᱜᱼᱟ ᱟᱨᱠᱤ ᱱᱚᱣᱟ ᱠᱷᱟᱹᱛᱤᱨ ᱱᱚᱝᱠᱟ ᱧᱮᱞᱚᱜ ᱠᱟᱱᱟ ᱟᱨᱠᱤ ᱰᱤᱯᱷ ᱯᱷᱟᱨᱮᱱ ᱫᱚ ᱟᱫᱚ ᱱᱮᱛᱟᱨᱟᱜ ᱢᱚᱛ ᱛᱮᱫᱚ ᱞᱟᱹᱭ ᱜᱮᱭᱟᱠᱚ ᱵᱟᱝᱢᱟ ᱯᱩᱥ ᱵᱚᱸᱜᱟ ᱫᱚ ᱱᱚᱣᱟ ᱠᱷᱟᱹᱛᱤᱨᱵᱚᱱ ᱥᱚᱨᱦᱟᱭᱚᱜᱼᱟ ᱟᱨᱠᱤ ᱯᱩᱥ ᱵᱚᱸᱜᱟ ᱫᱚ ᱧᱮᱞ ᱞᱮᱠᱷᱟᱱ ᱡᱟᱦᱟᱸ ᱠᱚᱵᱚᱱ ᱪᱟᱥ ᱟᱠᱟᱫᱟ ᱟᱨᱠᱤ ᱯᱩᱥ ᱵᱚᱸᱜᱟ ᱥᱮᱴᱮᱨ ᱞᱮᱱᱠᱟᱱ ᱜᱮ ᱦᱟᱸᱜ ᱟᱫᱚ ᱧᱮᱞ ᱢᱮ ᱴᱷᱤᱠ ᱞᱟᱦᱟ ᱦᱟᱸᱜ ᱦᱩᱲᱩ ᱠᱚ ᱰᱟᱭᱨᱮᱴ ᱠᱷᱮᱛ ᱠᱷᱚᱱ ᱫᱚ ᱠᱷᱟᱹᱨᱟᱹᱭ ᱛᱮᱵᱚᱱ ᱟᱹᱟᱜᱩᱭᱮᱫᱟ ᱥᱚᱵ ᱵᱚᱱ ᱵᱟᱜᱟᱣ ᱡᱟᱣᱨᱟᱭᱮᱫᱟ ᱟᱨᱠᱤ ᱟᱨᱵᱩᱱ ᱥᱦᱟᱭᱚᱜ ᱠᱟ ᱠᱟᱱᱟ ᱟᱫᱚᱤᱱᱡᱚᱭ ᱢᱮᱥᱮ ᱟᱫᱚ ᱠᱟᱹᱢᱤ ᱠᱚ ᱵᱟᱝ ᱛᱟᱦᱮᱱᱟ ᱟᱨᱠᱤ ᱟᱫᱚ ᱤᱱᱡᱚᱭ ᱫᱟᱲᱮᱭᱟᱜ ᱢᱮᱱᱠᱷᱟᱱ ᱥᱚᱨᱦᱟᱭ ᱵᱚᱸᱜᱟ ᱡᱩᱫᱤᱢ ᱥᱚᱨᱦᱟᱭᱚᱜᱼᱟ ᱱᱮᱛᱟᱨ ᱟᱠᱚᱣᱟᱜ ᱢᱚᱛ ᱛᱮ ᱦᱩᱲᱩ ᱦᱩᱲᱩ ᱦᱚᱸ ᱤᱨᱻ ᱪᱟᱹᱞᱩᱜ ᱠᱟᱱᱟ ᱧᱮᱞ ᱢᱮ ᱦᱟᱸᱜ ᱥᱚᱨᱚᱦᱦᱟᱭ ᱵᱚᱸᱜᱟ ᱚᱠᱛᱚ
ᱦᱮᱸ᱾
ᱧᱮᱞᱟᱢ ᱤᱭᱟᱹ ᱠᱤᱪᱷᱩ ᱦᱩᱲᱩ ᱡᱮᱢᱚᱱ ᱞᱚᱞᱟᱴ ᱦᱩᱲᱩ ᱠᱚᱫᱚ ᱦᱟᱸᱜ ᱡᱮᱱᱚ ᱵᱤᱞᱤᱜᱼᱟ ᱟᱨᱠᱤ ᱦᱟᱸ᱾ ᱚᱱᱟ ᱚᱠᱛᱚ ᱫᱚ ᱦᱟᱜ ᱚᱱᱟ ᱥᱚᱢᱚᱭ ᱨᱮᱫᱚ ᱟᱫᱚ ᱦᱩᱲᱩᱢ ᱤᱨᱟ ᱥᱮ ᱱᱚᱛᱮ ᱥᱚᱨᱦᱟᱭ ᱢᱟᱱᱟᱣᱟᱮ ᱢᱚᱸᱡᱽ ᱚᱠᱚᱡ ᱛᱮ ᱚᱱᱟ ᱫᱚ ᱚᱱᱟ ᱠᱷᱟᱹᱛᱤᱨ ᱛᱮ ᱢᱮᱱ ᱜᱮᱭᱟ ᱠᱚ ᱵᱟᱝᱢᱟ ᱥᱚᱨᱦᱟᱭ ᱵᱚᱸᱜᱟ ᱵᱟᱝ ᱠᱟᱛᱮᱫ ᱯᱩᱥ ᱵᱚᱸᱜᱟ ᱜᱮ ᱱᱟᱯᱟᱭᱚᱜᱼᱟ ᱟᱨᱠ